ᱦᱚᱸ ᱡᱚᱦᱟᱨ ᱜᱮ ᱜᱚᱝᱠᱮ
ᱦᱩᱸᱜ ᱱᱟᱯᱟᱭ ᱜᱮ ᱨᱚᱲ ᱠᱚ ᱵᱷᱟᱜᱤ ᱟᱸᱡᱚᱢᱚᱜ ᱠᱟᱱᱟ ᱛᱚ?
ᱦᱮᱸ ᱨᱚᱲ ᱫᱚ ᱵᱷᱟᱜᱤ ᱜᱮᱞᱤᱧ ᱟᱸᱡᱚᱢᱮᱜᱼᱟ᱾ ᱟᱹᱵᱤᱱ ᱵᱤᱱ ᱟᱸᱡᱚᱢ ᱮᱫᱟ ᱛᱚ ᱵᱷᱟᱜᱤ ᱜᱮ?
ᱦᱟ ᱵᱷᱟᱹᱜᱤ ᱧᱟᱢᱚᱜ ᱠᱟᱱᱟ᱾
ᱛᱟᱦᱞᱮ ᱪᱮᱜ ᱠᱚᱵᱤᱱ ᱪᱤᱠᱟᱹᱭᱮᱜᱼᱟ?
ᱱᱤᱛᱚᱜ ᱫᱚ ᱱᱟᱦᱟᱜ ᱞᱤᱧ ᱟᱨᱟᱢ ᱟᱠᱟᱜᱼᱟ ᱜᱤᱛᱤᱡ ᱫᱩᱲᱩᱵ ᱜᱮ ᱱᱟᱦᱟᱜ ᱱᱤᱛᱚᱜ ᱫᱚ ᱵᱟᱞᱤᱧ ᱪᱤᱠ ᱠᱟᱹ ᱵᱟᱲᱟᱭᱮᱜᱼᱟ ᱡᱟᱦᱟᱱᱟᱜ ᱠᱚᱫᱚ᱾
ᱛᱚᱯᱳ ᱵᱟᱲᱟ ᱠᱟᱛᱮᱜ ᱵᱤᱱ ᱡᱚᱢ ᱠᱮᱜᱼᱟ?
ᱦᱩᱸᱜ ᱵᱟᱝᱟ ᱟᱹᱨᱤᱭᱟᱜᱼᱟ ᱦᱟᱸᱜ
ᱩᱸ ᱛᱤᱨ ᱨᱮᱫᱚ ᱵᱤᱱ ᱡᱚᱢᱟ?
ᱡᱚᱢ ᱟᱹᱞᱤᱧ ᱦᱟᱸᱜ ᱟᱨ ᱵᱟᱨ ᱯᱮᱭᱟ ᱴᱟᱥᱠ ᱞᱤᱧ ᱯᱩᱨᱟᱹᱣ ᱠᱟᱛᱮᱫ ᱞᱤᱧ ᱡᱚᱢ ᱟ ᱦᱟᱸᱜ ᱢᱚᱱᱮ ᱮᱫᱟᱞᱤᱧ,
ᱛᱟᱦᱚᱞᱮ ᱪᱮᱫ ᱟᱸᱠᱟ ᱤᱫᱤ ᱠᱟᱛᱮᱫ ᱞᱟᱝ ᱜᱚᱞᱯᱷᱚ ᱞᱮᱠᱷᱟᱱ ᱜᱟᱱᱚᱜᱼᱟ ᱫᱟᱬᱟᱱ ᱥᱮ ᱤᱭᱟᱹ ᱡᱟᱦᱟᱱᱟᱜ ᱫᱟᱲᱟᱱ ᱤᱫᱤ ᱠᱟᱛᱮᱞᱟᱝ ᱜᱚᱞᱯᱚ ᱞᱮᱠᱷᱟᱱ, ᱱᱟᱯᱟᱭ ᱠᱚᱜᱼᱟ ᱛᱟᱭᱛᱚ?
ᱦᱩᱸ ᱡᱚᱛᱚ ᱜᱮ ᱱᱟ ᱦᱟᱜ, ᱢᱮᱥᱟᱢᱤᱥᱤ ᱞᱟᱝ ᱜᱚᱞᱯᱚᱭᱟ ᱱᱟ ᱦᱟᱜ᱾
ᱦᱳᱭ, ᱦᱳᱭ ᱟᱫᱚ ᱢᱮᱥᱟ ᱫᱚ ᱢᱮᱥᱟᱜ ᱜᱮᱭᱟ, ᱟᱫᱚ ᱛᱟᱲ ᱢᱟᱛᱚ ᱫᱟᱲᱟᱱ ᱞᱟᱝ ᱜᱚᱦᱚᱲ ᱞᱮᱜᱮ ᱠᱟᱹᱴᱤᱡ᱾ ᱟᱫᱚ, ᱢᱟᱱᱮ ᱫᱟᱬᱟᱱ ᱤᱫᱤ ᱠᱟᱛᱮᱜ ᱞᱟᱝ, ᱫᱟᱬᱟᱱ ᱤᱫᱤ ᱠᱟᱛᱮ ᱞᱟᱝ ᱜᱚᱞᱯᱚ ᱞᱮᱠᱷᱟᱱ? ᱦᱳᱭᱳᱜ ᱠᱟᱱᱟ, ᱟᱸ, ᱟᱹᱵᱤᱱ, ᱟᱵᱤᱱ ᱡᱟᱦᱟᱸ ᱥᱮᱫ? ᱦᱚᱭ ᱡᱷᱚᱛᱚ ᱱᱟᱜ ᱧᱟᱢᱚᱜᱼᱟ᱾ ᱟᱫᱚ ᱟᱹᱵᱤᱱ ᱫᱟᱬᱟ, ᱫᱟᱬᱟ ᱵᱟᱵᱮᱛ, ᱵᱟᱵᱚᱫ ᱛᱮᱫᱚ ᱛᱤᱱ ᱚᱠᱟ ᱠᱚᱨᱮ, ᱫᱟᱬᱟ ᱠᱚᱵᱤᱱ ᱪᱟᱞᱟᱣ ᱵᱟᱲᱟ ᱠᱟᱱᱟ?
ᱫᱟᱬᱟ ᱵᱟᱵᱚᱫᱛᱮ ᱫᱟᱬᱟ ᱫᱚ ᱦᱟᱸᱜ ᱟᱹᱞᱤᱧ ᱫᱚ ᱦ ᱩᱱᱠᱩ ᱡᱟᱱᱣᱟᱨ ᱠᱚ ᱧᱮᱞ ᱞᱤᱧ, ᱪᱟᱞᱟᱣ ᱞᱮᱱ ᱛᱟᱦᱮᱸᱱᱟ ᱢᱤᱫ ᱫᱷᱟᱣ ᱡᱩᱵᱽᱞᱤ ᱯᱟᱨᱠ ᱟᱨ᱾ ᱟᱨ ᱤᱱᱟᱹ ᱯᱚᱨᱮ, ᱪᱟᱞᱟᱣ ᱞᱤᱧ- ᱟᱨ ᱨᱟᱸᱪᱤ ᱵᱟᱡᱟᱨ ᱠᱷᱚᱱᱟᱜ ᱞᱤᱧ ᱪᱟᱞᱟᱣ ᱟᱠᱟᱱ ᱜᱮᱭᱟ᱾
ᱟᱨ
ᱟᱨ ᱵᱩᱨᱩ ᱯᱟᱛᱟ ᱠᱚᱞᱤᱧ ᱥᱮᱱ ᱵᱟᱲᱟᱜᱼᱟ, ᱯᱟᱴᱟᱵᱤᱸᱫᱟᱹ ᱯᱟᱛᱟ᱾
ᱮᱸ ᱯᱟᱴᱟᱵᱤᱸᱫᱟᱹ ᱵᱤᱱ ᱪᱟᱞᱟᱣ ᱵᱟᱲᱟ?
ᱦᱩᱸ ᱪᱟᱞᱟᱣ ᱠᱟᱱᱟᱞᱤᱧ, ᱯᱮ-ᱯᱮ ᱥᱮᱨᱢᱟ ᱞᱤᱧ ᱪᱟᱞᱟᱣ ᱦᱮᱡ
ᱚ, ᱟᱨ ᱵᱩᱨᱩ ᱵᱚᱸᱜᱟ ᱫᱚᱵᱤᱱ ᱪᱟᱞᱟᱣ ᱵᱟᱲᱟ ᱠᱟᱱᱟ, ᱥᱮ ᱵᱟᱝ ᱛᱟᱦᱚᱞᱮ?
ᱟ ᱦᱩᱸ ᱵᱩᱨᱩ ᱵᱚᱸᱜᱟ ᱫᱚ ᱟᱞᱮ ᱥᱩᱨ ᱠᱚᱨᱮ ᱜᱮ ᱦᱳᱭᱳᱜᱼᱟ ᱛᱚ, ᱚᱱᱟ ᱚᱸᱰᱮ ᱦᱚᱸᱞᱤᱧ ᱪᱟᱞᱟᱣ ᱟᱠᱟᱱ᱾ ᱚᱰᱮ ᱫᱚ ᱵᱤᱥᱤ ᱞᱤᱧ ᱪᱟᱞᱟᱣ ᱠᱟᱱᱟ᱾
ᱚᱸ᱾ ᱟᱫᱚ ᱱᱮᱥ ᱫᱚ ᱚᱠᱟᱞᱮᱠᱟ ᱵᱤᱱ, ᱪᱤᱱᱛᱟᱹ ᱵᱷᱟᱵᱱᱟᱭ ᱫᱟ, ᱪᱟᱞᱟᱜ ᱟᱵᱤᱱ ᱥᱮ- ᱵᱟᱝ-ᱟ?
ᱚ ᱱᱚᱜᱼᱚᱭ ᱛᱚ ᱯᱷᱤᱨᱤ ᱜᱮ ᱢᱮᱱᱟᱜ ᱞᱤᱧᱟᱹ, ᱮᱱᱠᱷᱟᱱ ᱪᱟᱞᱟᱜ ᱜᱮᱞᱤᱧ ᱢᱮᱱᱮᱜᱼᱟ ᱦᱟᱸᱜ᱾ ᱟᱫᱚ ᱥᱮᱱ ᱞᱮᱱᱠᱷᱟᱱ ᱫᱚ, ᱢᱚᱱᱮ ᱠᱚᱦᱚᱸ ᱠᱟᱹᱴᱤᱡ ᱜᱮ ᱵᱷᱤᱱᱟᱹ ᱜᱮ ᱵᱩᱡᱷᱟᱹᱜᱼᱟ, ᱛᱚ ᱮᱱᱠᱷᱟᱱ ᱫᱚ ᱥᱮᱱᱚᱜ ᱥᱟᱱᱟ ᱜᱮᱭᱟ᱾ ᱨᱟᱹᱥᱠᱟᱹ ᱵᱩᱡᱷᱟᱹᱜᱼᱟ, ᱟᱹᱰᱤ ᱡᱩᱨᱜᱮ ᱜᱟᱛᱮ ᱠᱚᱠᱚ ᱥᱮᱱᱚᱜᱼᱟ, ᱵᱩᱨᱩ ᱯᱟᱛᱟ ᱧᱮᱞ ᱮᱱᱷᱟᱱ ᱫᱚ ᱱᱤᱡᱮ ᱵᱟᱝ ᱪᱟᱞᱟᱣ ᱞᱮᱱ ᱛᱮᱦᱚᱸ ᱱᱟᱦᱟᱜ, ᱚᱲᱟᱜ ᱨᱮ ᱛᱟᱦᱮᱸ ᱛᱮᱦᱚᱸ, ᱟᱹᱲᱤᱥ ᱵᱩᱡᱷᱟᱹᱜᱼᱟ᱾
ᱦᱩᱸ᱾
ᱟᱨ ᱚᱸᱰᱮ ᱚᱨᱮᱠ ᱨᱚᱠᱚᱢ, ᱦᱚᱲ ᱵᱤᱱ ᱧᱮᱞ ᱠᱚᱶᱟ ᱮᱱᱠᱷᱟᱱ ᱛᱚ ᱟᱹᱵᱤᱱᱟᱜ ᱢᱚᱱᱮ ᱦᱚᱸ, ᱟᱡ ᱛᱮᱜᱮ ᱠᱩᱥᱤ ᱜᱚᱫᱚᱜᱼᱟ᱾
ᱦᱚᱭ, ᱚᱱᱟᱜᱮ ᱱᱟᱯᱟᱭ ᱫᱚ ᱱᱟᱯᱟᱭ᱾ ᱚᱠᱟᱛᱮ ᱫᱟᱬᱟᱱ ᱵᱩᱨᱩ ᱵᱚᱸᱜᱟ᱾ ᱵᱟᱝᱜᱤᱞᱤᱧ ᱪᱟᱞᱟᱣ ᱠᱟᱱᱟ ᱪᱟᱞᱟᱣ ᱫᱚ ᱱᱮᱥ ᱞᱤᱧ ᱪᱟᱞᱟᱜᱼᱟ ᱢᱚᱱᱮᱭᱫᱟᱞᱤᱧ᱾
ᱚ ᱦᱳᱭᱛᱚ ᱟᱫᱚ ᱟᱯᱮᱥᱮᱱ ᱫᱚ ᱵᱩᱨᱩ ᱯᱟᱛᱟ ᱦᱩᱭᱩᱜ ᱟ ᱥᱮ ᱥᱟᱺᱜᱤᱧ ᱨᱮᱜᱮ ᱦᱩᱭᱩᱜᱼᱟ᱾
ᱟᱹᱰᱤ ᱥᱟᱺᱜᱤᱧ ᱜᱮᱭᱟ ᱟᱞᱮ ᱥᱮᱫ ᱠᱷᱚᱱ ᱫᱚ᱾
ᱦᱩᱸ, ᱦᱳᱭ- ᱟᱫᱚ ᱮᱱᱦᱚᱸ ᱧᱮᱞ ᱟᱠᱟᱫ ᱠᱚᱣᱟᱞᱤᱧ ᱟᱹᱰᱤ ᱥᱟᱺᱜᱤᱧ ᱥᱟᱹᱜᱤᱧ ᱠᱷᱚᱱᱟᱜ ᱠᱚ ᱦᱤᱡᱩᱜᱼᱟ ᱜᱟᱹᱰᱤ ᱠᱚ ᱵᱷᱟᱲᱟᱠᱟᱛᱮᱫ᱾ ᱮᱸ ᱢᱚᱴᱚᱨ ᱥᱟᱭᱠᱮᱞ ᱛᱮ ᱠᱤᱱᱵᱟ ᱵᱟᱥᱟ ᱟᱛᱮᱜ ᱠᱚ ᱧᱮᱞᱟ᱾ ᱟᱫᱚ ᱟᱪᱪᱷᱟ, ᱚᱱᱟ ᱯᱟᱴᱟᱵᱤᱫᱟᱹ ᱯᱟᱛᱟ ᱫᱚ, ᱟᱹᱵᱤᱱ ᱫᱚᱵᱤᱱ ᱧᱮᱞ ᱠᱟᱜᱼᱟ, ᱪᱮ ᱵᱟᱝ?
ᱵᱟᱝ ᱚᱠᱟᱥᱮᱫ ᱦᱚᱸ ᱫᱟᱬᱟᱱ ᱦᱤᱥᱟᱹᱵ, ᱛᱮᱫᱚ ᱵᱟᱹᱞᱤᱧ ᱪᱟᱞᱟᱣ ᱠᱟᱱᱟ᱾ ᱯᱟᱴᱟᱵᱤᱫᱟᱹ ᱵᱟ. ᱞᱤᱧ ᱧᱮᱞ ᱠᱟᱜᱼᱟ ᱟᱨ ᱦᱳᱭᱳᱜ ᱠᱟᱱᱟ
ᱢᱟᱱᱮ ᱵᱩᱨᱩ ᱵᱚᱸᱜᱟ ᱜᱮ ᱱᱮᱥ ᱯᱟᱹᱭᱞᱟᱹᱞᱤᱧ ᱢᱚᱱᱮᱭ ᱫᱟ, ᱟᱨ ᱢᱤᱫ ᱫᱷᱟᱣ ᱫᱤᱜᱷᱟ ᱞᱤᱧ ᱪᱟᱞᱟᱣ ᱞᱮᱱᱟ, ᱟᱫᱚ ᱚᱠᱟᱨᱮᱦᱚᱸ ᱵᱟᱞᱤᱧ ᱪᱟᱞᱟᱣ ᱠᱟᱱᱟ ᱛᱚ᱾
ᱦᱩᱸ, ᱦᱳᱭ ᱟᱫᱚ ᱵᱩᱨᱩ ᱵᱚᱸᱜᱟᱜ ᱧᱮᱞ ᱨᱮᱱᱟᱜ ᱫᱚ, ᱚᱠᱟ ᱨᱮᱵᱤᱱ ᱢᱚᱱᱮᱭ-ᱟ? ᱥᱮ ᱮᱱᱮᱛ ᱟᱯᱮ ᱥᱩᱨ ᱠᱚᱨᱮᱜ ᱜᱮ ᱦᱩᱭᱩᱜᱼᱟ? ᱜᱚᱝᱠᱮ? ᱜᱚᱝᱠᱮ ᱚᱠᱟᱭᱱᱟ ᱵᱮᱱ ᱵᱟᱵᱤᱱ ᱨᱚᱲ ᱮᱫ ᱫᱚ? ᱜᱚᱝᱠᱮ ᱢᱮᱱᱮᱫᱼᱟ ᱞᱤᱧ ᱵᱩᱨᱩ ᱯᱟᱛᱟ ᱧᱮᱞ ᱫᱚ ᱚᱠᱟᱨᱮᱵᱮᱱ ᱥᱮᱱᱚᱜ ᱞᱟᱹᱜᱤᱫ?
ᱟᱡᱚᱢ ᱫᱟ ᱵᱤᱱ?
ᱴᱷᱟᱠᱮᱫ ᱴᱷᱟᱠᱮᱫ ᱨᱚᱲ ᱟᱸᱡᱚᱢᱚᱜ ᱠᱟᱱ ᱛᱟᱹᱵᱤᱱᱟ᱾
ᱟᱸᱡᱚᱢ ᱫᱟ ᱵᱤᱱ ᱱᱤᱛᱚᱜ?
ᱦᱚᱸ ᱢᱟ ᱟᱸᱡᱚᱢᱮᱜᱼᱟ ᱞᱤᱧ᱾
ᱚᱻ ᱵᱩᱨᱩ ᱵᱚᱸᱜᱟ ᱱᱮᱥ ᱫᱚ ᱵᱤᱱ ᱪᱟᱜ ᱠᱷᱟᱱ ᱛᱟᱦᱞᱮ ᱵᱚᱱ ᱧᱟᱯᱟ ᱢᱟ, ᱚᱸᱰᱮ ᱪᱟᱞᱟ ᱦᱩᱭᱩᱜ
ᱦᱩᱸ ᱦᱩᱸ ᱦᱩᱸᱧᱟᱯᱟᱢ ᱟᱵᱚᱜ,
ᱛᱚ ᱵᱟ. ᱞᱤᱧ ᱧᱮᱞᱟᱫ ᱟᱭ ᱧᱮᱞ ᱛᱚ ᱵᱟᱹᱞᱤᱧ ᱧᱮᱞ ᱟᱠᱟᱫᱟ ᱵᱩᱨᱩ ᱵᱚᱸᱜᱟ ᱟᱫᱚ ᱚᱠᱟᱞᱮᱠᱟ ᱢᱟᱱᱮ- ᱦᱳᱭᱳᱜ ᱜᱮᱭᱟ, ᱚᱸᱰᱮ ᱪᱮᱫ ᱠᱚ ᱵᱟᱹᱭᱥᱟᱹᱜ ᱜᱮᱭᱟ, ᱪᱮᱫ ᱠᱚᱠᱚ ᱟᱹᱜᱩᱭ ᱜᱮᱭᱟ, ᱠᱟᱹᱴᱤᱡ ᱵᱤᱱ ᱞᱟᱹᱭ ᱟᱹᱞᱤᱧ ᱠᱷᱟᱱ ᱱᱟᱯᱟᱭ ᱠᱚᱜᱼᱟ?
ᱯᱩᱭᱞᱩ ᱛᱮᱵᱤᱱ ᱥᱮᱱᱚᱜ ᱠᱷᱟᱱ ᱫᱚᱼᱼ ᱢᱟᱱᱮ ᱟᱹᱵᱤᱱ ᱱᱚᱣᱟ ᱩᱭᱦᱟᱹᱨ ᱠᱟᱛᱮᱫ ᱥᱮᱱᱚᱜ ᱦᱩᱭᱩᱜᱼᱟ, ᱡᱮ ᱟᱹᱰᱤ ᱡᱩᱨᱜᱮ ᱵᱷᱤᱲᱚᱜᱼᱟ ᱵᱳᱨᱳ ᱯᱟᱛᱼᱼ ᱛᱟ ᱨᱮ ᱫᱚ ᱦᱩᱭ ᱟᱨᱼᱼ ᱚᱸᱰᱮ ᱫᱚ ᱦᱟᱸᱜ ᱚᱱᱟ ᱢᱮᱞᱟ ᱠᱚ ᱡᱟᱦᱟᱸ ᱞᱮᱠᱟ ᱠᱚ ᱞᱟᱜᱟᱜ᱾ ᱦᱚᱨᱚᱜ ᱵᱟᱸᱫᱮ ᱨᱮᱱᱟᱜ ᱥᱟᱢᱟᱱ ᱛᱟᱦᱮᱱᱟ᱾ ᱤᱥᱤᱱ ᱵᱟᱥᱟᱝ ᱨᱮᱱᱟᱜ ᱥᱟᱢᱟᱱ ᱠᱚ ᱛᱟᱦᱮᱱᱟ᱾ ᱦᱟᱛᱟᱣ ᱥᱮ ᱚᱱᱟ ᱤᱭᱟᱹ ᱠᱚᱨᱮᱱᱟᱜ ᱦᱚᱸ ᱛᱟᱦᱮᱱ ᱜᱮᱭᱟ᱾ ᱮᱱᱮᱡ ᱥᱮᱨᱮᱧ ᱨᱮᱱᱟᱜ ᱟᱵᱚ ᱡᱟᱦᱟᱸ ᱛᱤᱱᱟᱹᱜ ᱦᱮᱸ ᱤᱭᱟᱹ ᱠᱚ ᱵᱚᱱ ᱞᱟᱜᱟᱣᱟ ᱛᱤᱨᱭᱳ ᱵᱟᱱᱟᱢ ᱠᱚ ᱚᱱᱟ ᱠᱚ ᱴᱟᱢᱟᱠ ᱠᱚ ᱚᱱᱟ ᱠᱚ ᱥᱟᱱᱟᱢ ᱟᱜ ᱠᱚ ᱳᱰᱳᱠ ᱠᱟᱜᱼᱟ᱾
ᱚ
ᱜᱤᱫᱽᱨᱟᱹ ᱠᱚ ᱞᱟᱹᱜᱤᱫ ᱠᱷᱮᱞ ᱡᱚᱝ ᱟᱜ ᱠᱚ ᱛᱟᱦᱮᱸᱱᱟ, ᱟᱨ ᱯᱷᱚᱞ ᱯᱟᱠᱚᱲ ᱠᱚ ᱦᱚᱸ ᱠᱚ ᱫᱚᱠᱟᱱ ᱠᱟᱜ ᱜᱮᱭᱟ᱾
ᱟᱻ
ᱢᱚᱱᱮ ᱠᱤᱪᱷᱩ ᱟᱹᱵᱤᱱ ᱚᱸᱰᱮ ᱡᱩ ᱫᱤ ᱟᱹᱵᱤᱱ ᱴᱟᱠᱟ ᱯᱩᱭᱥᱟᱹ ᱥᱟᱵ ᱠᱟᱛᱮᱫ ᱵᱤᱱ ᱥᱮᱱᱚᱜᱼᱟ ᱢᱮᱱᱠᱷᱟᱱ, ᱡᱚᱛᱚ ᱣᱟᱜ ᱵᱤᱱ ᱧᱟᱢᱟ ᱡᱚᱛᱚ ᱣᱟᱜ ᱜᱮ ᱢᱟᱱᱮ ᱟᱹᱵᱤᱱ ᱟᱹᱵᱤᱱ ᱟᱜ ᱢᱚᱱᱮ ᱞᱟᱹᱭ-ᱟᱭ ᱟᱨᱚ ᱠᱤᱪᱷᱩ ᱡᱩᱫᱤ ᱟᱹᱞᱤᱧ ᱴᱟᱠᱟ ᱴᱷᱮᱢᱟ ᱠᱟᱛᱮᱫ ᱞᱤᱧ ᱦᱮᱜ ᱠᱚᱜᱼᱟ ᱛᱟᱦᱚᱞᱮ, ᱟᱹᱞᱤᱧ ᱫᱚ ᱚᱲᱟᱜ ᱫᱚ ᱟᱹᱰᱤ ᱠᱤᱪᱷᱩ ᱞᱤᱧ ᱤᱫᱤ ᱛᱟᱨᱟ ᱠᱮᱭᱟ, ᱚᱱᱠᱟ ᱢᱚᱱᱮᱭᱮᱜᱼᱟ
ᱟᱪᱪᱷᱟ ᱦᱳᱭ ᱦᱳᱭ, ᱚᱱᱟ ᱴᱟᱠᱟ ᱯᱚᱭᱥᱟ ᱠᱚ ᱛᱟᱦᱮᱸ ᱞᱮᱱᱠᱷᱟᱱ, ᱡᱷᱚᱛᱚ ᱠᱤᱪᱷᱩ ᱜᱮ ᱦᱤᱡᱩᱜᱼᱟ᱾
ᱦᱩᱸ ᱢᱟᱱᱮ ᱚᱱᱟ ᱠᱚ ᱧᱮᱞ ᱛᱮ ᱱᱚᱝᱠᱟ ᱵᱤᱱ ᱢᱚᱱᱮ ᱠᱤᱨᱤᱧ ᱜᱮᱭᱟ ᱞᱤᱧ ᱠᱤᱨᱤᱧ ᱜᱮ ᱥᱟᱱᱟ ᱠᱚᱣᱟ ᱞᱚᱵᱽ ᱜᱮ ᱵᱩᱡᱷᱟᱹᱜᱼᱟ᱾ ᱟᱨᱚᱻ ᱚᱱᱟ ᱡᱤᱞ ᱠᱚ ᱦᱚᱸ ᱠᱚ ᱟᱹᱠᱷᱨᱤᱧ ᱜᱮᱭᱟ ᱡᱤᱞ ᱠᱚ ᱩᱛᱩ ᱠᱚ᱾ ᱯᱤᱴᱷᱟᱹ ᱠᱚ ᱞᱮᱴᱚ ᱠᱚ ᱫᱟᱠᱟ ᱠᱚ ᱦᱚᱸ ᱠᱚ ᱟᱹᱠᱷᱨᱤᱧ ᱜᱮᱭᱟ᱾ ᱚᱱᱟ ᱠᱚ ᱥᱟᱸᱜᱤᱧ ᱥᱟᱸᱜᱤᱧ ᱠᱷᱚᱱ ᱦᱚᱲ ᱠᱚ ᱦᱮᱡ ᱠᱚᱜᱼᱟ᱾ ᱛᱚ ᱢᱮᱱᱠᱷᱟᱱ ᱩᱱᱠᱩ ᱠᱚ ᱡᱚᱢᱟ ᱠᱚ᱾ ᱵᱟᱥᱟ ᱟᱛᱮᱫ ᱠᱚ ᱧᱮᱞᱟ ᱛᱚ ᱮᱱᱠᱷᱟᱱ ᱫᱚ ᱩᱱᱠᱩ ᱞᱟᱹᱜᱤᱫ ᱢᱟ ᱩᱱᱠᱩ ᱢᱟ ᱡᱚᱢᱟᱜ ᱠᱚ ᱢᱟ ᱵᱟ ᱠᱚ ᱟᱹᱜᱩ ᱛᱟᱨᱟ ᱚᱸᱰᱮ ᱜᱮᱠᱚ ᱡᱚᱢᱟ᱾
ᱱᱚᱸᱰᱹᱲᱮᱜ ᱟᱹᱞᱤᱧ ᱱᱚᱸᱲᱮ ᱠᱷᱚᱱ ᱪᱟᱞᱟᱣ ᱠᱚᱨᱛᱮ ᱜᱮᱞᱮ, ᱟᱹᱞᱤᱧ ᱪᱟᱞᱟᱣ ᱠᱚᱨ ᱛᱮ ᱜᱮᱞᱮ ᱥᱮᱛᱟᱜ ᱨᱮ ᱛᱳᱜ ᱦᱳᱭᱳᱜ ᱥᱮᱛᱟᱜ ᱨᱮ ᱵᱷᱳᱨ ᱛᱮ ᱛᱳᱜ ᱦᱳᱭᱳᱜ ᱛᱟᱹᱞᱤᱧᱟ᱾ ᱵᱷᱳᱨ ᱛᱮ ᱛᱳᱫ ᱠᱟᱛᱮᱜ ᱮᱱᱟ ᱚᱸᱰᱮ ᱞᱤᱧ ᱛᱤᱭᱳᱜ ᱫᱟᱲᱮᱭᱟᱜᱼᱟ ᱥᱮᱛᱟᱜ ᱨᱮ ᱵᱷᱳᱨ ᱛᱮᱦᱟᱸᱜ ᱠᱤ ᱵᱷᱚᱨᱛᱮ ᱡᱟᱹᱱᱤᱜ ᱵᱟᱹᱞᱤᱧ ᱛᱤᱭᱟᱹᱜ ᱫᱟᱲᱮᱭᱟᱜᱼᱟ?
ᱮᱱᱛᱮ ᱟᱯᱮ ᱫᱚ ᱚᱠᱟ, ᱚᱠᱟ ᱥᱮᱱ, ᱚᱠᱟ ᱫᱤᱥᱚᱢ, ᱚᱠᱟ ᱯᱟᱲᱟᱜ ᱟᱯᱮ? ᱢᱮᱱ ᱮᱫᱟᱞᱤᱧ ᱟᱯᱮ ᱫᱚ ᱚᱠᱟ ᱫᱤᱥᱚᱢ?
ᱟᱞᱮᱫᱚ ᱚᱠᱟ
ᱚᱠᱟ ᱫᱤᱥᱚᱢ ᱯᱮ ᱯᱟᱲᱟᱜᱼᱟ?
ᱯᱚᱥᱪᱤᱢ ᱢᱮᱫᱽᱫᱤᱱᱤᱯᱩᱨ ᱾
ᱚ ᱚᱱᱛᱮ ᱥᱟᱺᱜᱤᱧ ᱜᱮᱭᱟ ᱯᱟᱞᱮᱫ ᱦᱟᱸᱜ
ᱜᱮᱭᱟ ᱥᱟᱺᱜᱤᱧ
ᱡᱟᱦᱳᱠ ᱛᱤᱱᱟᱹᱜ
ᱯᱨᱟᱭ ᱟᱞᱤᱧ ᱱᱚᱸᱰᱮ ᱠᱷᱚᱱ ᱤᱭᱟᱹ ᱠᱚᱨᱛᱮ ᱜᱮᱞᱮ ᱛᱤᱱ ᱜᱷᱚᱱᱴᱟ ᱜᱟᱱ ᱞᱟᱜᱟᱜ ᱛᱟᱞᱤᱧᱟ ᱪᱟᱞᱟᱜ ᱛᱮ᱾
ᱦᱮᱸ ᱮᱱᱠᱷᱟᱱ ᱢᱟᱛᱚ ᱟᱨᱟᱢ ᱛᱮᱵᱤᱱ ᱦᱮᱡ ᱫᱟᱲᱮᱭᱟᱜᱼᱟ᱾
ᱦᱮᱸ
ᱮᱱᱠᱷᱟᱱ ᱟᱨᱟᱢ ᱛᱮ ᱚᱱᱟ ᱥᱮᱛᱟᱜ ᱡᱚᱢ ᱵᱟᱲᱟ ᱥᱟᱯᱲᱟᱣ ᱵᱟᱲᱟ ᱠᱟᱛᱮᱫ ᱵᱤᱱ ᱦᱮ, ᱚᱰᱚᱠ ᱞᱮᱱᱠᱷᱟᱱ ᱛᱚ ᱟᱨᱟᱢ ᱛᱮᱵᱤᱱ ᱥᱮᱴᱮᱨᱚᱜᱼᱟ ᱟᱨ ᱤᱱᱦᱤᱞᱳᱜ ᱦᱚᱸ ᱨᱩᱣᱟᱹᱲ ᱵᱤᱱ ᱢᱚᱱᱮ ᱮᱠᱷᱟᱱ ᱵᱮ ᱨᱩᱣᱟᱹᱲ ᱫᱟᱲᱮᱭᱟᱜ ᱜᱮᱭᱟ ᱟᱫᱚ ᱦᱳᱭ ᱤᱱᱟᱹ ᱦᱤᱞᱳᱜ ᱫᱚ ᱚᱸᱰᱮ ᱧᱮᱞ ᱠᱚ ᱠᱟᱛᱮᱫ ᱜᱮ ᱤᱭᱟᱹ ᱞᱟᱸᱜᱟ ᱦᱚᱸ ᱵᱩᱡᱷᱟᱹᱜᱼᱟ ᱮᱱᱠᱷᱟᱱ ᱫᱚ ᱠᱟᱹᱴᱤᱡ ᱢᱩᱥᱠᱤᱞ ᱜᱮ ᱨᱩᱣᱟᱹᱲ ᱫᱚ, ᱤᱱᱟᱹ ᱦᱤᱞᱳᱜ ᱫᱚ ᱛᱟᱵᱮᱱ
ᱦᱳ ᱢᱩᱥᱠᱤᱞ ᱞᱟᱸᱜᱟ ᱜᱮ ᱵᱩᱡᱟᱜᱼᱟ ᱵᱟᱝ᱾
ᱯᱟᱛᱟ ᱠᱚ ᱦᱩᱭᱩᱜᱼᱟ ᱯᱟᱛᱟ ᱢᱤᱫ ᱧᱤᱫᱟᱹ ᱜᱮ ᱦᱩᱭᱩᱜᱼᱟ᱾
ᱚᱸᱰᱮ?
ᱦᱩᱸ᱾
ᱯᱟᱛᱟ ᱯᱟᱛᱟ ᱢᱟ ᱦᱮᱸ ᱧᱮᱞ ᱵᱟᱲᱟ ᱠᱟᱫᱟᱞᱤᱧ ᱜᱟᱛᱮ ᱠᱚᱠᱚ ᱪᱟᱞᱟᱣ ᱵᱟᱲᱟ ᱠᱟᱱᱟᱱ ᱛᱟᱹᱞᱤᱧᱟ ᱮᱱᱮᱡ ᱵᱟᱲᱟ ᱠᱟᱫᱟ ᱞᱮ ᱠᱚ ᱟᱫᱚ ᱵᱷᱤᱰᱭᱳ ᱠᱟᱛᱮ ᱠᱚ ᱩᱫᱩᱜ ᱵᱟᱲᱟ ᱠᱟᱹᱞᱤᱧᱟ᱾
ᱦᱩᱸ ᱦᱩᱸ᱾
ᱟᱫᱚ ᱛᱚᱠᱷᱚᱱ ᱢᱟᱛᱚ ᱫᱟᱬᱟ ᱨᱮᱱᱟᱜ ᱢᱟᱱᱮ ᱩᱱᱟᱹᱜ ᱤᱭᱟᱹ ᱵᱟᱝ ᱛᱟᱦᱮᱸ ᱠᱟᱱ ᱛᱟᱞᱤᱧᱟ ᱵᱟᱠᱠᱚ ᱢᱟᱱᱮ ᱵᱟᱹᱞᱤᱧ ᱪᱟᱞᱟᱣ ᱵᱟᱲᱟᱠᱜᱼᱟ ᱥᱮᱨᱚᱠᱚᱢ, ᱟᱫᱚ ᱚᱱᱠᱟᱜᱮ ᱵᱟᱹᱞᱤᱧ ᱪᱟᱞᱟᱣ ᱠᱚᱜ ᱠᱷᱟᱱ ᱟᱫᱚ ᱯᱷᱳᱱ ᱠᱟᱛᱮᱜ ᱠᱚ ᱞᱟᱹᱭ ᱵᱟᱲᱟ ᱠᱤᱞᱤᱧᱟ ᱧᱮᱞ ᱢᱮ ᱦᱚᱜᱼᱚᱭ ᱱᱚᱝᱠᱟ ᱦᱳᱭ ᱟᱠᱟᱱᱟ ᱦᱮᱡ ᱠᱚᱜ ᱢᱟᱢ ᱛᱤᱱᱟᱹᱜ ᱱᱟᱯᱟᱭ ᱠᱚᱜᱼᱟ ᱢᱤᱫ ᱥᱟᱶ ᱛᱮᱵᱚᱱ ᱫᱟᱬᱟ ᱠᱮᱭᱟ᱾
ᱦᱩᱸ ᱦᱩᱸ᱾
ᱟᱫᱚ ᱚᱱᱠᱟ ᱵᱟᱝ ᱪᱟᱞᱟᱣ ᱦᱩᱭ ᱞᱮᱱᱟ ᱟᱫᱚ ᱚᱱᱟᱜᱮ
ᱦᱳᱭᱱᱟ ᱟᱢ ᱪᱟᱞᱟᱣ ᱦᱳᱭ ᱞᱮᱱᱠᱷᱟᱱ ᱟᱫᱚ ᱪᱟᱞᱟᱣᱱᱟ ᱠᱚ ᱧᱮᱞ ᱟᱹᱜᱩ ᱠᱮᱫᱟ ᱠᱚ ᱟᱹᱰᱤ ᱠᱤᱪᱷᱩ ᱠᱚᱠᱚ ᱟᱹᱰᱤ ᱠᱤᱪᱷᱩ ᱠᱚ ᱦᱟᱛᱟᱣ ᱟᱹᱜᱩ ᱠᱮᱫᱟ, ᱟᱫᱚ ᱟᱫᱚ ᱱᱮᱥ ᱫᱚᱠᱚ ᱪᱮᱠ, ᱱᱮᱥ ᱫᱚᱠᱚ ᱪᱮᱠ ᱱᱮᱥ ᱫᱚᱠᱚ ᱪᱮᱠᱠᱟᱹ ᱠᱟᱫᱟ ᱦᱩᱭᱩᱜ ᱠᱟᱱᱟ ᱱᱮᱥ ᱫᱚ ᱟᱨᱦᱚᱸ ᱚᱱᱟ ᱪᱮᱫ ᱤᱭᱟᱹ ᱡᱟᱦᱟᱸ ᱫᱚᱠᱚ ᱞᱟᱹᱭᱟ ᱥᱤᱲᱤ ᱠᱚ ᱵᱮᱱᱟᱣ ᱠᱟᱫᱟ ᱦᱳᱭ ᱥᱮ᱾ ᱞᱟᱹᱭ ᱫᱟᱠᱚ ᱡᱟᱦᱟᱸ ᱥᱳᱥ ᱡᱟᱦᱟᱸ ᱞᱤᱧ ᱧᱮᱞ ᱫᱟ ᱢᱮᱜ ᱤᱭᱟᱹ ᱠᱚᱨᱮ, ᱯᱷᱳᱱ ᱠᱚᱨᱮ ᱞᱤᱧ ᱧᱮᱞᱮᱫᱼᱟ, ᱥᱤᱲᱤ ᱠᱚ ᱵᱮᱱᱟᱣ ᱥᱤᱲᱤ ᱠᱚ ᱵᱮᱱᱟᱣ ᱠᱟᱫᱟ ᱛᱮ᱾
ᱦᱳᱭ ᱵᱮᱱᱟᱣ ᱠᱟᱜ ᱠᱚ ᱥᱤᱲᱧ ᱱᱮᱛᱟᱨ ᱦᱟᱸᱜ ᱟᱫᱚ ᱦᱚᱲ ᱠᱚᱦᱚᱸ ᱟᱨᱟᱢ ᱛᱮᱠᱚ ᱫᱮᱡ ᱫᱟᱲᱮᱭᱟᱜᱼᱟ, ᱟᱨᱦᱚᱸ ᱯᱟᱹᱦᱤᱞ ᱫᱚ ᱦᱟᱸᱜ ᱟᱹᱰᱤ ᱛᱮᱫ ᱜᱮ ᱢᱩᱥᱠᱤᱞᱟ ᱚᱱᱟ ᱱᱚᱝᱠᱟ ᱵᱤᱱ ᱢᱚᱱᱮᱭᱟ ᱡᱩᱫᱤ ᱱᱚᱰᱮ ᱠᱷᱚᱱᱟᱜ ᱞᱤᱧ ᱧᱩᱨ ᱞᱮᱱᱠᱷᱟᱱ ᱫᱚ ᱟᱫᱚ ᱚᱦᱸ, ᱦᱳᱭᱛᱚ ᱟᱹᱰᱤ ᱞᱟᱛᱟᱨ ᱨᱮ ᱞᱤᱧ ᱥᱮᱴᱮᱨᱚᱜᱼᱟ ᱜᱩᱲᱫᱟᱹᱢ ᱜᱩᱲᱫᱟᱹᱟᱝ ᱛᱮ ᱾
ᱦᱳᱭ᱾
ᱚᱱᱠᱟ ᱠᱚ ᱞᱟᱹᱭ ᱵᱟᱲᱟᱭ ᱜᱮᱭᱟ᱾
ᱦᱮᱸ ᱚᱱᱟ ᱥᱟᱹᱲᱤᱛᱮ ᱡᱟᱦᱟᱸ ᱛᱤᱱᱟᱹᱜ ᱥᱟᱺᱜᱤᱧ ᱵᱮᱱ ᱨᱟᱠᱟᱵᱟ ᱚᱱᱟ ᱠᱷᱚᱱᱟᱜ ᱟᱫᱚ ᱟᱨ ᱦᱚᱸ ᱨᱟᱠᱟᱵ ᱛᱚᱨᱟ ᱠᱟᱛᱮ ᱟᱨᱦᱚᱸ ᱚᱝᱠᱟ ᱢᱟ ᱵᱩᱨᱩ ᱪᱮᱛᱟᱱ ᱪᱮᱛᱟᱱ ᱛᱮᱜᱮ ᱥᱮᱱᱚᱜ ᱦᱩᱭᱩᱜᱼᱟ, ᱚᱝᱠᱟ ᱰᱟᱦᱟᱨ ᱞᱮᱠᱟ ᱢᱟᱱᱮ ᱯᱷᱟᱭᱫᱟ ᱜᱮᱠᱚ ᱵᱮᱱᱟᱣ ᱟᱠᱟᱜᱼᱟ ᱟᱹᱰᱤ ᱪᱮᱦᱨᱟ ᱚᱝᱠᱟ ᱛᱟᱲᱟᱢ ᱟᱛᱮ ᱪᱟᱞᱟᱜ ᱦᱩᱭᱩᱜᱼᱟ ᱮᱱᱛᱮ ᱟᱱᱟ ᱢᱩᱪᱟᱹᱫ ᱥᱮᱫ᱾ ᱚᱱᱛᱮ ᱨᱮ ᱟᱫᱚ ᱵᱚᱸᱜᱟ ᱠᱚᱠᱚ ᱧᱮᱞᱚᱜᱼᱟ ᱵᱚᱸᱜᱟ ᱠᱚ ᱢᱮᱱᱟᱜ ᱠᱚᱣᱟ᱾
ᱚ ᱣᱟᱞᱮ
ᱚᱱᱟ ᱵᱩᱨᱩ ᱪᱚᱴ ᱠᱷᱚᱱᱟᱜ ᱦᱚᱸ ᱟᱛᱳ ᱠᱚ ᱥᱟᱺᱤᱧ ᱥᱟᱺᱜᱤᱧ ᱨᱮ ᱦᱟᱸᱜ ᱧᱮᱞᱚᱜᱼᱟ ᱟᱹᱰᱤ ᱢᱟᱱᱮ ᱦᱟᱦᱟᱜ ᱞᱮᱠᱟᱜ ᱜᱮ ᱧᱮᱞᱚᱜᱼᱟ ᱦᱟᱦᱟᱲᱟ ᱵᱩᱡᱷᱟᱹᱣ᱾
ᱦᱚᱜ ᱥᱟᱺᱜᱤᱧ ᱠᱷᱚᱱ ᱞᱟᱹᱭᱟ ᱠᱚ ᱪᱮᱛᱟᱱ ᱠᱷᱚᱱ ᱞᱟᱛᱟᱨ ᱨᱮ ᱦᱚᱲ ᱦᱚᱯᱚᱱ ᱜᱮᱠᱚ ᱧᱮᱞᱚᱜ ᱜᱮᱭᱟ᱾
ᱦᱩᱸ ᱟᱨ ᱚᱠᱟ ᱥᱮᱨᱢᱟ ᱡᱚ ᱫᱟᱜ ᱛᱮ ᱯᱩᱨᱟᱹ ᱯᱮᱨᱮᱡ ᱠᱚᱜᱼᱟ ᱵᱟᱹᱫᱽ ᱠᱚ ᱮᱱᱠᱷᱟᱱ ᱫᱚ ᱟᱹᱰᱤ ᱢᱟᱱᱮ ᱟᱹᱰᱤ ᱵᱷᱤᱱᱟᱹᱜᱮ ᱟᱹᱰᱤ ᱪᱮᱨᱦᱨᱟ ᱧᱮᱞᱚᱜᱼᱟ ᱯᱩᱨᱟᱹ ᱫᱷᱟᱹᱨᱛᱤᱯᱩᱨᱩᱨᱤ᱾ ᱥᱟᱺᱜᱤᱧ ᱥᱟᱺᱜᱤᱧ ᱵᱩᱨᱩ ᱤᱭᱟᱹ ᱵᱟᱡᱟᱨ ᱠᱚ ᱧᱮᱞᱚᱜᱼᱟ᱾
ᱦᱳᱭ ᱞᱟᱹᱭᱟᱠᱚ ᱟᱹᱞᱤᱧ ᱫᱚ ᱵᱟᱹᱞᱤᱧ ᱪᱟᱞᱟᱣ ᱠᱟᱱᱟ᱾
ᱟᱫᱚ ᱱᱟᱜ ᱟᱞᱮ ᱫᱚ ᱱᱟᱦᱟᱜ ᱞᱮ ᱥᱩᱨ ᱜᱮᱭᱟᱛᱚ ᱮᱱᱠᱷᱟᱱ ᱫᱚ ᱵᱚᱪᱷᱚᱨ ᱞᱮᱠᱟᱜᱮ ᱱᱟᱦᱟᱜ ᱞᱮ ᱥᱮᱱᱚᱜ ᱠᱟᱱᱟ ᱱᱟᱦᱟᱜ᱾
ᱦᱳᱭ ᱥᱩᱨ ᱦᱚᱲ ᱫᱚ ᱪᱟᱞᱟᱣ ᱜᱮ᱾
ᱦᱩᱸ
ᱟᱹᱞᱤᱧ ᱦᱚᱸ ᱱᱮᱥ ᱫᱚᱞᱤᱧ ᱪᱮᱥᱴᱟᱭᱟ ᱪᱟᱞᱟᱣ ᱨᱮᱱᱟᱜ ᱫᱮᱠᱷᱤ ᱪᱮᱜ ᱦᱩᱭᱩᱜᱼᱟ᱾
ᱟᱫᱚ ᱜᱚᱝᱠᱮ ᱟᱹᱵᱤᱱ ᱫᱚ ᱱᱚᱣᱟ ᱮᱯ ᱨᱮᱫᱚ ᱛᱤᱱᱟᱹᱜ ᱫᱤᱱ ᱠᱷᱚᱱᱟᱜ ᱵᱤᱱ ᱠᱟᱹᱢᱤᱭᱫᱟ?
ᱵᱮᱥᱤ ᱫᱤᱱ ᱠᱷᱚᱱᱟᱜ ᱫᱚ ᱵᱟᱝ ᱱᱚᱜᱼ‌ᱚᱭ ᱯᱮ ᱯᱩᱱ ᱫᱤᱱ ᱦᱩᱭᱱᱟ ᱯᱮ ᱫᱤᱱ ᱦᱩᱭᱱᱟ ᱵᱮᱥᱤ ᱫᱤᱱ ᱫᱚ
ᱦᱳᱭ ᱦᱳᱭᱛᱚ ᱦᱚᱸᱜᱼᱚᱭ ᱟᱞ ᱟᱞᱟᱝᱟᱜ ᱨᱚᱯᱚᱲ ᱠᱚᱨᱮᱱᱟᱜ ᱚᱠ ᱛᱚ ᱠᱚᱦᱚᱸ ᱦᱩᱭᱱᱟ᱾ ᱟᱨᱦᱚᱸ ᱠᱟᱛᱷᱟᱜ ᱦᱩᱭᱩᱜᱼᱟ ᱛᱟᱞᱦᱮ᱾
ᱦᱳᱭ ᱟᱫᱚ ᱠᱟᱛᱷᱟ ᱫᱚ ᱦᱩᱭᱩᱜ ᱟᱨ ᱛᱟᱯᱚᱨᱮ ᱟᱨᱚ ᱚᱱᱟ ᱮᱯᱥ ᱫᱚᱞᱤᱧ ᱠᱷᱩᱞᱟᱹᱣ ᱫᱚᱞᱤᱧ ᱠᱷᱩᱞᱟᱹᱣ ᱠᱟᱫᱟ ᱟᱹᱰᱤ ᱫᱤᱱ ᱢᱟᱱᱮ ᱠᱷᱩᱞᱟᱹᱣ ᱛᱮ ᱞᱟᱜᱟᱣ ᱞᱮᱱ ᱛᱟᱞᱤᱧ᱾ ᱢᱟᱱᱮ ᱨᱮᱰᱤᱭ ᱠᱟᱜ ᱨᱮᱦᱚᱸᱞᱤᱧ ᱵᱟᱝ ᱤᱭᱟᱹ ᱞᱮᱱᱟ ᱨᱮᱡᱤᱥᱴᱮᱥᱚᱱ ᱠᱟᱜ ᱨᱮᱦᱚᱸ ᱞᱤᱧ ᱵᱟᱝ ᱦᱤᱡᱩᱜ ᱠᱟᱱ ᱛᱟᱦᱮᱸᱜ ᱴᱟᱠᱥ ᱢᱟᱱ ᱨᱮᱠᱚᱰ ᱞᱟᱹᱜᱤᱫ ᱵᱟᱠᱚ ᱠᱚᱞᱮᱫ ᱛᱟᱦᱮᱸᱫ᱾